ᱦᱩᱸ ᱡᱚᱦᱟᱨ
ᱦᱮᱸ ᱦᱮᱸ ᱡᱚᱦᱟᱨ ᱜᱮ ᱡᱚᱦᱟᱨ ᱜᱮ᱾
ᱦᱩᱸ ᱛᱟᱯᱚᱨ ᱱᱟᱯᱟᱭ ᱵᱟᱲᱟ ᱜᱮᱭᱟ
ᱦᱮᱸ ᱱᱟᱯᱟᱭ ᱜᱮᱭᱟ ᱞᱤᱧ᱾
ᱦᱩᱸ ᱪᱮᱫ ᱠᱚᱵᱮᱱ ᱪᱤᱠᱟᱹ ᱵᱟᱲᱟᱭᱮᱫᱟ?
ᱦᱮᱸ ᱱᱤᱛᱚᱜ ᱫᱚ ᱱᱚᱛᱮ ᱫᱟᱜᱮ ᱟᱭ ᱛᱚ ᱟᱫᱚ ᱪᱮᱫ ᱦᱚᱸ ᱵᱟᱝ ᱪᱤᱠᱟᱹ ᱦᱩᱭᱩᱜ ᱠᱟᱱᱟ ᱚᱲᱟᱜ ᱨᱩᱢ ᱠᱚᱨᱮᱜ ᱜᱮ ᱢᱮᱱᱟᱜ ᱟᱠᱟᱫ ᱞᱤᱧᱟᱹ
ᱚ ᱟᱪᱪᱷᱟ, ᱚᱲᱟᱜ ᱦᱚᱲ ᱠᱚ ᱥᱟᱱᱟᱢ ᱠᱚ ᱠᱚ ᱵᱮᱥ ᱜᱮᱭᱟ
ᱦᱮᱸ ᱦᱮᱸ ᱥᱟᱱᱟᱢ ᱜᱮᱠᱚ ᱵᱮᱥ ᱜᱮᱭᱟ᱾
ᱦᱩᱸ᱾ ᱟᱪᱪᱷᱟ ᱟᱪᱪᱷᱟ, ᱛᱟᱦᱞᱮ ᱦᱩᱞ ᱢᱟᱦᱟ ᱠᱚ ᱪᱮᱫ ᱞᱮᱠᱟ ᱛᱟᱞᱮ ᱦᱮᱸ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ
ᱟᱯᱮᱭᱟᱜ ᱟᱹᱛᱩ ᱫᱤᱥᱚᱢ ᱠᱚ
ᱦᱮᱸ ᱢᱚᱸᱡᱽ ᱜᱮ ᱫᱟᱜ ᱵᱟᱲᱟᱭ ᱫᱟᱭ ᱮᱠᱷᱚᱱ ᱫᱚ
ᱩᱸ ᱪᱟᱥ ᱵᱟᱥ ᱠᱚ ᱪᱮᱫ ᱞᱮᱠᱟ ᱛᱚᱞᱟ ᱠᱚᱯᱮ ᱜᱤᱲᱤᱭᱮᱜᱼᱟ ᱥᱮ ᱵᱟᱝᱟ?
ᱦᱮᱸ ᱜᱤᱲᱤᱭᱮᱫ ᱜᱮᱭᱟᱞᱮ ᱟᱯᱮ ᱚᱱᱛᱮ
ᱦᱮᱸ ᱟᱞᱮ ᱱᱚᱛᱮ ᱦᱚᱸ ᱛᱚᱞᱟ ᱠᱚ ᱜᱤᱲᱤ ᱵᱟᱲᱟ ᱦᱩᱭ ᱠᱟᱱᱟ
ᱚ ᱟᱹᱵᱤᱱ ᱵᱤᱱ ᱪᱟᱞᱟᱣ ᱵᱟᱲᱟ ᱟᱠᱟᱱ ᱜᱮᱭᱟ?
ᱚᱱᱠᱟᱛᱮ?
ᱛᱚᱞᱟ ᱜᱤᱲᱤ ᱠᱚ
ᱟᱫᱚ ᱟᱹᱞᱤᱧ ᱫᱚ ᱠᱷᱩᱵ ᱠᱚᱢ
ᱚ, ᱪᱮᱫ ᱞᱮᱠᱟ ᱠᱚ ᱜᱤᱰᱤᱭᱟ ᱟᱯᱮ ᱥᱮᱱ ᱫᱚ ᱮᱢᱱᱤ ᱞᱚᱥᱚᱜ ᱨᱮ ᱥᱮ ᱮᱢᱱᱤ ᱤᱭᱟᱹᱨ ᱨᱮ
ᱞᱚᱥᱚᱫ ᱨᱮ᱾
ᱚ ᱟᱪᱪᱷᱟ ᱟᱪᱪᱷᱟ᱾ ᱦᱩᱸ᱾
ᱟᱫᱚ ᱦᱚᱞᱟ ᱦᱩᱞ ᱢᱟᱦᱟ ᱪᱮᱫ ᱞᱮᱠᱟ? ᱟᱹᱛᱩ ᱫᱤᱱᱟ
ᱦᱮᱸ ᱢᱟᱱᱟᱣ ᱦᱩᱭᱮᱱ ᱜᱮᱭᱟ᱾ ᱥᱮᱛᱟᱜ ᱵᱮᱲᱟ ᱛᱩᱯᱩ ᱥᱟᱯᱷᱟ ᱠᱟᱛᱮ ᱥᱮᱱ ᱦᱩᱭᱱᱟ ᱾ ᱚᱱᱮ ᱚᱲᱟᱜ ᱨᱮᱱᱟᱜ ᱠᱟᱹᱢᱤ ᱠᱚ ᱥᱟᱹᱛ ᱠᱟᱛᱮ ᱥᱮᱛᱟᱜ ᱵᱮᱲᱟ ᱛᱩᱯᱩ ᱥᱟᱯᱷᱟ ᱠᱟᱛᱮ ᱩᱱᱠᱤᱱᱟᱜ ᱢᱩᱨᱛᱤ ᱨᱮ ᱵᱟᱦᱟ ᱠᱚ ᱯᱩᱡᱟᱹ ᱠᱚ ᱮᱢ ᱠᱟᱛᱮ ᱤᱭᱟᱹ ᱦᱩᱭᱱᱟ ᱚᱱᱟ ᱠᱚᱜᱮ ᱚᱱᱛᱮ ᱫᱚ
ᱟᱞᱮ ᱦᱚᱸ ᱱᱚᱛᱮ ᱦᱚᱸ ᱚᱱᱠᱟ ᱜᱮ ᱦᱩᱭᱮᱱᱟ ᱥᱮᱛᱟᱜ ᱨᱮ ᱛᱩᱯᱩ ᱯᱷᱟᱨᱪᱟ ᱵᱟᱲᱟ ᱠᱟᱛᱮᱫ ᱫᱷᱩᱯ ᱫᱷᱩᱸᱲᱟᱹ ᱵᱟᱦᱟ ᱢᱟᱞᱟ ᱠᱚ ᱟᱨᱟᱣ ᱦᱩᱭ ᱮᱱᱟ ᱾
ᱦᱮᱸ ᱟᱪᱪᱷᱟ ᱟᱪᱪᱷᱟ ᱾ ᱟᱫᱚ ᱚᱱᱟᱛᱮ ᱟᱫᱚ ᱪᱮᱫ ᱜᱮ ᱵᱟᱝ ᱦᱩᱭᱩᱜ ᱜᱮᱛᱮ ᱮᱢᱱᱤ ᱩᱱᱠᱤᱱᱟᱜ ᱱᱤᱭᱮᱹ ᱵᱟᱨ ᱠᱟᱛᱷᱟ ᱢᱟᱱᱮ ᱤᱭᱟᱹ ᱠᱚ
ᱵᱟᱨ ᱠᱟᱛᱷᱟ ᱠᱚ ᱦᱩᱭᱮᱱ ᱜᱮᱭᱟ ᱵᱟᱨ ᱠᱟᱛᱷᱟ ᱠᱚᱦᱚᱸ ᱟᱛᱩ ᱨᱮᱱ ᱦᱚᱲ ᱠᱚᱦᱚᱸ ᱚᱱᱠᱟ ᱠᱚ ᱞᱟᱹᱭ ᱵᱟᱲᱟ ᱠᱮᱫ ᱜᱮᱭᱟ ᱟᱫᱚ ᱩᱱᱟᱹᱜ ᱠᱚᱦᱚᱸ ᱟᱫᱚ ᱠᱷᱩᱵᱽ ᱫᱚ ᱵᱟᱝ ᱦᱩᱭ ᱞᱮᱱᱟ ᱱᱚᱛᱮ ᱫᱚᱢᱮ ᱫᱟᱜ ᱠᱮᱼᱜᱟᱭ ᱥᱮ ᱫᱟᱜ ᱰᱤᱥᱴᱟᱵᱮᱱᱟ ᱚᱱᱟ ᱠᱷᱟᱹᱛᱤᱨ ᱛᱮ ᱟᱫᱚ ᱩᱱᱟᱹᱜ ᱠᱟᱛᱷᱟ ᱠᱚᱦᱚᱸ ᱩᱱᱟᱹᱜ ᱞᱟᱹᱭ ᱨᱮᱱᱟᱜ ᱥᱚᱢᱚᱭ ᱵᱟᱝ ᱧᱟᱢ ᱞᱮᱱᱟ ᱫᱟᱜ ᱮ ᱰᱤᱥᱴᱟᱵᱽ ᱠᱮᱜᱼᱟᱭ ᱾
ᱟᱪᱪᱷᱟ ᱟᱪᱪᱷᱟ ᱾ ᱚ ᱚᱱᱟ ᱜᱮ ᱛᱚ ᱢᱟᱱᱮ ᱦᱚᱞᱟ ᱫᱚ ᱫᱟᱜ ᱠᱮᱜ-ᱟᱭ ᱱᱚᱛᱮ ᱦᱚᱸ ᱵᱟᱝ ᱫᱟᱜ ᱫᱚ ᱵᱟᱝ ᱟᱫᱚ ᱥᱚᱠᱟᱞ ᱥᱚᱠᱟᱞ ᱥᱟᱹᱛ ᱦᱩᱭᱱᱟ ᱛᱟᱯᱚᱨᱮ ᱚᱱᱛᱮ ᱨᱮ ᱯᱨᱚᱛᱤᱡᱳᱜᱤᱛᱟ ᱠᱚ ᱦᱩᱭᱩᱜ ᱜᱮᱭᱟ ᱥᱮ ᱵᱟᱝ ᱚᱱᱟ ᱵᱟᱵᱚᱛ ᱛᱮ
ᱯᱨᱚᱛᱤᱡᱳᱜᱤᱛᱟ ᱫᱚ ᱵᱟᱝ ᱦᱩᱭᱩᱜ ᱜᱮᱭᱟ ᱥᱩᱫᱩ ᱦᱩᱭᱩᱜᱼᱟ ᱩᱱᱠᱤᱱᱟᱜ ᱞᱟᱠᱪᱟᱨ ᱟᱠᱷᱲᱟ ᱢᱮᱱ ᱫᱚ ᱪᱮᱫ ᱡᱟᱛᱮ ᱥᱩᱫᱩ ᱠᱟᱹᱱᱩ ᱛᱠᱤᱱᱟᱜ ᱜᱟᱭᱟᱱ ᱱᱟᱴᱚᱠ ᱠᱚ ᱚᱱᱟ ᱦᱩᱭᱩᱜᱼᱟ ᱾
ᱦᱮᱸ ᱾
ᱦᱩᱸ ᱱᱤᱠᱟᱹ ᱱᱟᱜ ᱠᱚᱜᱮ ᱦᱩᱭᱩᱜᱼᱟ ᱚᱱᱠᱟᱱᱟᱜ ᱯᱚᱛᱤᱡᱳᱜᱤᱛᱟ ᱠᱚᱫᱚ ᱵᱟᱝ ᱦᱩᱭᱩᱜ ᱜᱮᱭᱟ ᱠᱚᱢᱯᱤᱴᱤᱥᱟᱱ ᱫᱚ ᱾
ᱚ ᱾ ᱟᱫᱚ ᱚᱱᱟ ᱠᱚᱦᱚᱸ ᱡᱩᱫᱤ ᱠᱟᱹᱴᱤᱡ ᱵᱮᱱ ᱵᱟᱲᱟᱭ ᱠᱷᱟᱱ ᱞᱟᱹᱭ ᱜᱚᱫ ᱠᱮᱭᱟ ᱵᱮᱱ?
ᱪᱮᱫ
ᱥᱤᱫᱩᱠᱟᱱᱩ ᱱᱤᱭᱮ ᱵᱟᱨᱭᱟ
ᱥᱤᱫᱩ ᱠᱟᱹᱱᱩ ᱱᱤᱭᱮᱹ ᱫᱚ ᱡᱟᱭᱦᱳᱠ ᱠᱷᱩᱵ ᱫᱚ ᱵᱟᱝ ᱜᱮ ᱤᱱᱠᱟᱹ ᱱᱩᱠᱤᱱ ᱢᱟᱵᱚᱱ ᱵᱟᱲᱟᱭ ᱜᱮᱭᱟ ᱡᱷᱟᱲᱠᱷᱚᱸᱰ ᱯᱚᱱᱚᱛ ᱨᱮᱱ ᱠᱟᱱᱟ ᱠᱤᱱ ᱵᱷᱚᱜᱽᱱᱟᱰᱤ ᱟᱛᱳ ᱨᱮᱱ
ᱟᱴᱷᱨᱚᱥᱚ ᱯᱚᱧᱪᱟᱱᱱᱚ ᱪᱷᱟᱯᱟᱱᱱᱚ ᱥᱟᱞᱨᱮ ᱱᱩᱠᱤᱱᱟᱜ ᱞᱟᱹᱲᱦᱟᱹᱭ ᱦᱩᱭ ᱞᱮᱱᱟ ᱤᱝᱨᱮᱡᱽ ᱪᱟᱞᱟᱜ
ᱱᱩᱠᱤᱱᱟᱜ ᱟᱥᱚᱞ ᱩᱭᱦᱟᱹᱨ ᱥᱮᱟ ᱞᱟᱹᱲᱦᱟᱹᱭ ᱫᱚᱦᱚ ᱛᱟᱦᱮᱸ ᱠᱟᱱ ᱛᱟᱹᱠᱤᱱᱟ ᱡᱟᱛᱮ ᱱᱚᱣᱟ ᱦᱟᱥᱟ ᱵᱷᱟᱥᱟ ᱮ ᱵᱟᱧᱪᱟᱣ ᱞᱟᱹᱜᱤᱫ ᱛᱮ ᱮᱱᱠᱷᱟᱱ ᱱᱚᱣᱟ ᱱᱤᱛ ᱨᱮᱦᱚᱸ ᱟᱫᱚ ᱴᱷᱤᱠ ᱢᱚᱛᱚ ᱫᱚ ᱦᱟᱥᱟ ᱥᱟ ᱟᱨ ᱵᱷᱟᱥᱟ ᱫᱚ ᱵᱟᱧᱪᱟᱣ ᱫᱚ ᱵᱟᱝ ᱦᱩᱭ ᱟᱠᱟᱱᱟ
ᱩᱱᱠᱤᱱᱟᱜ ᱠᱩᱠᱢᱩ ᱫᱚ ᱵᱟᱵᱚᱱ ᱥᱟᱹᱨᱤ ᱦᱚᱪᱚ ᱫᱟᱲᱮ ᱠᱟᱼᱟ ᱪᱮᱫᱞᱮᱠᱟ ᱨᱮ ᱵᱟᱵᱚ ᱥᱟᱹᱨᱤ ᱦᱚᱪᱚ ᱫᱟᱲᱮ ᱠᱟᱣᱜᱼᱟ ᱡᱷᱟᱲᱠᱷᱚᱸᱰ ᱨᱮ ᱱᱤᱛ ᱫᱷᱟᱹᱨᱤᱡ ᱛᱮ ᱥᱟᱱᱛᱟᱞᱤ ᱨᱟᱡᱽ ᱵᱷᱟᱥᱟ ᱵᱟᱝ ᱦᱩᱭ ᱠᱟᱱᱟ ᱡᱷᱟᱲᱠᱷᱚᱸᱰ ᱨᱮ ᱱᱤᱛᱚᱜ ᱥᱟᱱᱛᱟᱲᱟᱜ ᱦᱟᱥᱟ ᱮᱴᱟᱜ ᱡᱟᱹᱛ ᱠᱤᱨᱤᱧ ᱟᱠᱷᱨᱤᱧ ᱪᱟᱞᱟᱜ ᱠᱟᱱ ᱜᱮᱭᱟ ᱦᱸ ᱚᱱᱠᱟ ᱟᱹᱰᱤᱜᱟᱱ ᱩᱱᱠᱤᱱᱟᱜ ᱠᱩᱠᱢᱩ ᱢᱮᱱᱟᱜ ᱟᱠᱟᱫ ᱜᱮᱭᱟ ᱱᱤᱛ ᱦᱟᱹᱨᱤᱡ ᱛᱮ ᱵᱟᱝ ᱯᱩᱨᱟᱹᱣ ᱟᱠᱟᱱ ᱛᱟᱹᱠᱤᱱᱟ
ᱚ
ᱟᱨ ᱟᱹᱵᱤᱱᱟᱜ ᱡᱟᱦᱟᱱᱟᱜ ᱵᱟᱲᱟᱭ ᱛᱮᱱᱟᱜ
ᱩᱸ ᱵᱟᱲᱟᱭ ᱛᱮᱱᱟᱜ ᱫᱚ ᱚᱱᱛᱮ ᱨᱮ ᱪᱮᱫᱞᱮᱠᱟ ᱥᱚᱦᱨᱟᱭ ᱠᱚ ᱦᱩᱭᱩᱜ ᱜᱮᱭᱟ
ᱦᱮᱸ ᱥᱚᱦᱨᱟᱭ ᱦᱚᱸ ᱦᱩᱭᱩᱜ ᱜᱮᱭᱟ ᱥᱚᱦᱨᱟᱭ ᱢᱟ
ᱟᱫᱚ ᱟᱞᱮᱥᱮᱫ ᱫᱚ ᱵᱟᱝ ᱦᱩᱭᱩᱜ ᱜᱮᱭᱟ ᱥᱚᱦᱚᱨᱟᱭ ᱠᱚ ᱠᱟᱹᱴᱤᱡ ᱵᱮᱱ ᱞᱟᱹᱭ ᱞᱮᱠᱷᱟᱱ ᱢᱚᱸᱡᱽ ᱜᱮ ᱵᱷᱟᱜᱤ ᱦᱩᱭ ᱠᱚᱜᱼᱟ
ᱟᱪᱪᱷᱟ ᱟᱯᱮ ᱥᱮᱱ ᱫᱚ ᱥᱚᱦᱨᱟᱭ ᱵᱟᱝ ᱦᱩᱭᱩᱜ ᱜᱮᱭᱟ ᱟᱞᱮ ᱥᱮᱱ ᱫᱚ
ᱵᱟᱝ ᱵᱟᱝ ᱟᱞᱮᱥᱮᱫ ᱫᱚ ᱢᱟᱜ ᱢᱚᱬᱮ ᱠᱚ ᱦᱩᱭᱩᱜ ᱜᱮᱭᱟ
ᱟᱞᱮᱥᱮᱱ ᱢᱟᱜ ᱢᱚᱬᱮ ᱵᱟᱦᱟ ᱡᱷᱚᱛᱚᱣᱟᱜ ᱦᱩᱭᱩᱜ ᱜᱮᱭᱟ
ᱚᱻ ᱟᱪᱪᱷᱟ
ᱥᱚᱦᱨᱟᱭ ᱦᱚᱸ ᱚᱱᱠᱟ ᱜᱮ ᱢᱚᱬᱮ ᱥᱤᱧ ᱢᱚᱬᱮ ᱧᱤᱫᱟᱹ
ᱚ
ᱦᱩᱭᱩᱜᱼᱟ
ᱟᱪᱪᱷᱟ ᱟᱪᱪᱷᱟ ᱱᱚᱛᱮ ᱫᱚ ᱟᱫᱚ ᱵᱟᱝ ᱢᱟᱱᱮ ᱛᱤᱥ ᱦᱚᱸ ᱵᱟᱝ ᱧᱮᱞ ᱦᱩᱭ ᱠᱟᱱᱟ ᱥᱚᱦᱨᱟᱭ ᱫᱚ
ᱚ ᱟᱪᱪᱷᱟ ᱥᱚᱦᱨᱟᱭ ᱫᱚ ᱟᱯᱮ ᱫᱚ ᱵᱟᱯᱮ ᱧᱮᱞ ᱠᱟᱜᱼᱟ
ᱦᱮᱸ ᱦᱳᱭ ᱱᱟᱥᱮᱱᱟᱜ ᱴᱟᱣᱟᱨ ᱨᱮᱱᱟᱜ ᱯᱨᱚᱵᱞᱮᱢ ᱦᱩᱭᱩᱜ ᱠᱟᱱ ᱛᱟᱵᱤᱱᱟ ᱦᱚᱭ
ᱦᱚᱸ ᱱᱤᱛᱚᱜ ᱟᱱᱡᱚᱢᱚᱜ ᱠᱟᱱᱟ
ᱦᱮᱸ ᱛᱟᱦᱚᱞᱮ ᱮᱸ ᱥᱚᱦᱚᱨᱟᱭ ᱫᱚ ᱵᱟᱝ ᱦᱩᱭᱩᱜ ᱜᱮᱭᱟ ᱟᱯᱮ ᱥᱮᱱ ᱫᱚ ᱵᱟᱝ
ᱵᱟᱝ ᱵᱟᱝ
ᱟᱪᱪᱷᱟ ᱱᱚᱣᱟ ᱟᱥᱚᱞᱟᱜ ᱜᱮᱛᱚ ᱵᱟᱝ ᱦᱩᱭᱩᱜ ᱠᱟᱱᱟ ᱪᱮᱫᱟᱜ
ᱪᱮᱫᱟᱜ ᱵᱚᱞᱛᱮᱻ ᱱᱚᱛᱮ ᱫᱚ ᱚᱱᱮ ᱯᱷᱮᱰ ᱠᱷᱚᱱᱟᱜ ᱜᱮ ᱵᱟᱞᱤᱧ ᱧᱮᱞ ᱟᱹᱜᱩ ᱟᱠᱟᱫᱟ ᱮᱠᱷᱚᱱ ᱵᱟᱝᱜᱮ ᱦᱩᱭᱩᱜ ᱠᱟᱱᱟ ᱵᱟᱝᱜᱮ ᱦᱩᱭᱩᱜᱼᱟ ᱱᱚᱛᱮ ᱫᱚ ᱦᱩᱸ ᱠᱤᱱᱛᱩ ᱟᱞᱮ ᱥᱮᱫᱼᱼ ᱚᱱᱟ ᱠᱚᱫᱚ ᱥᱟᱹᱜᱤᱱ ᱜᱤᱭᱟ ᱥᱟᱹᱜᱤᱱ ᱮᱴᱟᱜ ᱰᱤᱥᱴᱤᱠ ᱚᱸᱰᱮ ᱫᱚ ᱦᱳᱭᱳᱜ ᱜᱮᱭᱟ ᱾ ᱫᱚ ᱟᱞᱮ ᱰᱤᱥᱴᱤᱠ ᱨᱮᱢᱟ ᱵᱟᱝ ᱦᱩᱭᱩᱜ ᱦᱮᱸ ᱚᱱᱟ ᱫᱚ ᱵᱟᱝᱜᱤ ᱞᱟᱹᱭ ᱞᱮᱠ ᱠᱷᱟᱱ ᱜᱮ ᱵᱮᱴᱟᱨᱚᱜᱼᱟ ᱚᱱᱟ ᱠᱚᱫᱚ ᱱᱤᱛᱚᱜ ᱫᱚ
ᱟᱪᱪᱷᱟ ᱟᱞᱚ ᱟᱫᱚ ᱦᱮᱸ ᱦᱟᱸᱜ ᱴᱷᱤᱠ ᱜᱮᱭᱟ ᱟᱫᱚ ᱟᱞᱮ ᱥᱮᱱ ᱫᱚ ᱥᱚᱦᱚᱨᱟᱭ ᱠᱚᱫᱚ ᱟᱹᱰᱤ ᱵᱮᱥ ᱜᱮ ᱦᱩᱭᱩᱜᱼᱟ ᱪᱮᱫᱟᱜ ᱥᱮ ᱱᱚᱣᱟ ᱫᱚ ᱡᱷᱚᱛᱚ ᱠᱷᱚᱱ ᱥᱮᱬᱟ ᱯᱚᱨᱟᱵᱽ ᱟᱞᱮ ᱫᱚᱞᱮ ᱢᱚᱱᱮᱭᱟ ᱟ ᱥᱚᱦᱨᱟᱭ ᱨᱮᱫᱚ ᱟᱞᱮ ᱛᱚ ᱨᱟᱹᱥᱤ ᱟᱹᱛᱩ ᱠᱟᱱᱟᱞᱮ ᱛᱚ ᱟᱫᱚ ᱢᱟᱱᱮ ᱠᱩᱞᱦᱤ ᱠᱚ ᱪᱷᱤᱢ ᱪᱷᱟᱢ ᱮᱠᱫᱚᱢ ᱯᱚᱨᱤᱥᱠᱟᱨ ᱥᱟᱯᱷᱟ ᱛᱟᱦᱮᱱᱟ ᱦᱮᱸ ᱥᱟᱡᱟᱣ ᱟᱫᱚ ᱩᱢ ᱦᱩᱸ ᱡᱮᱢᱚᱱ ᱠᱚᱲᱟ ᱠᱚᱫᱚ ᱥᱟᱡᱟᱣ ᱥᱟᱯᱲᱟᱣ ᱠᱟᱛᱮᱫ ᱱᱩᱠᱩ ᱫᱚ ᱜᱟᱹᱭ ᱡᱟᱜᱟᱣ ᱠᱚ ᱪᱟᱞᱟᱜᱼᱟ ᱠᱩᱲᱤ ᱠᱚᱦᱚᱸ ᱚᱱᱠᱟ ᱜᱮ ᱱᱟᱣᱟ ᱦᱟᱴᱟᱜ ᱦᱮᱨᱢᱮᱫ ᱠᱟᱛᱮᱫ ᱜᱟᱹᱭ ᱪᱩᱢᱲᱟ ᱠᱚ ᱪᱟᱞᱟᱜᱼᱟ ᱾
ᱚ ᱟᱪᱟ ᱪᱩᱢᱲᱟᱹ ᱫᱚ ᱪᱮᱜ ᱞᱮᱠᱟ ᱠᱚ ᱪᱩᱢᱲᱟᱹ ᱠᱚᱜᱮᱭᱟ ᱠᱚ
ᱚᱱᱟᱫᱚ ᱟᱵᱤᱱ ᱫᱚ ᱵᱟᱵᱤᱱ ᱵᱩᱡᱷᱟᱹᱣ ᱞᱮᱭᱟᱵᱤᱱ ᱠᱟᱱᱟ ᱟᱵᱤᱱ ᱢᱟ ᱟᱯᱮ ᱥᱮᱱᱢᱟ ᱵᱟᱝ ᱦᱩᱭᱩᱜᱼᱟ ᱛᱚ ᱪᱩᱢᱟᱲᱟᱜ ᱟ ᱫᱚ ᱡᱟᱦᱟᱸ ᱡᱮᱠ ᱛᱟᱦᱮᱱ ᱛᱟᱠᱚᱣᱟ ᱱᱟᱣᱟ ᱦᱟᱴᱟᱜ ᱨᱮ ᱚᱱᱟ ᱫᱷᱩᱵᱤ ᱜᱷᱟᱸᱥ ᱟᱫᱽᱣᱟ ᱪᱟᱣᱞᱮ ᱟᱨ ᱫᱮᱦᱮ ᱢᱟᱹᱞᱤ ᱾ ᱚᱱᱟ ᱠᱚ ᱛᱟᱦᱮᱱ ᱛᱟᱠᱚ ᱱᱟᱣᱟ ᱦᱟᱴᱟᱜ ᱨᱮ ᱟᱫᱚ ᱾ ᱠᱩᱞᱦᱤ ᱫᱟᱬᱟᱱ ᱠᱚ ᱚᱰᱳᱠᱚᱜᱼᱟ ᱚᱲᱟᱜ ᱚᱲᱟᱜ ᱠᱚ ᱵᱚᱞᱚᱱᱟ ᱟᱫᱚ ᱩᱱᱠᱩᱨᱮᱱ ᱜᱟᱹᱭ ᱠᱚᱣᱟ ᱜᱚᱲᱟ ᱨᱮ ᱟᱫᱚ ᱚᱸᱰᱮ ᱠᱚ ᱥᱮᱨᱮᱧᱟ ᱾ ᱠᱚ ᱟᱨ ᱚᱱᱟ ᱫᱮᱦᱮ ᱠᱮ ᱢᱟᱹᱞᱤ ᱫᱮᱦᱮ ᱢᱟᱹᱞᱤ ᱚᱱᱮ ᱡᱟᱦᱟᱸ ᱡᱮ ᱥᱮᱸᱜᱮᱞ ᱢᱤᱜᱴᱟᱝ ᱤᱭᱟᱹ ᱨᱮᱠᱚ ᱡᱩᱞ ᱠᱟᱜᱼᱟ ᱦᱮᱸ ᱟ ᱦᱮᱸ ᱟᱫᱚ ᱚᱱᱟ ᱦᱚ ᱯᱨᱚᱫᱤᱯ ᱜᱮ ᱚᱱᱟ ᱫᱚ ᱯᱨᱚᱫᱤᱯ ᱜᱮ ᱟᱫᱚ ᱥᱟᱱᱛᱟᱲ ᱛᱮᱫᱚ ᱫᱮᱦᱮᱸ ᱢᱟᱹᱞᱤ ᱾
ᱦᱮᱸ ᱦᱮᱸ
ᱚᱱᱟ ᱜᱚᱲᱟ ᱨᱮ ᱥᱮᱱ ᱠᱟᱛᱮᱫ ᱟᱫᱚ ᱚᱸᱰᱮ ᱥᱮᱨᱮᱧ ᱟᱠᱚ ᱟᱨ ᱚᱱᱟ ᱫᱮᱦᱮ ᱢᱟᱞᱤ ᱠᱚ ᱚᱸᱰᱮ ᱠᱚ ᱟᱹᱪᱩᱨᱟ ᱠᱚ ᱱᱚᱝᱠᱟ ᱾ ᱟᱨ ᱚᱱᱟ ᱫᱷᱩᱵᱤ ᱜᱷᱟᱸᱥ ᱟᱫᱽᱣᱟ ᱪᱟᱣᱞᱮ ᱠᱚᱠᱚ ᱚᱸᱰᱮ ᱠᱚ ᱮᱨᱟ ᱚᱱᱟ ᱦᱩᱭᱩᱜ ᱠᱟᱱᱟ ᱾ ᱪᱷᱩᱢᱟᱱᱟ ᱫᱚ᱾
ᱚ ᱾
ᱟᱨ ᱠᱚᱲᱟ ᱠᱚᱦᱚᱸ ᱚᱝᱠᱟ ᱜᱮ᱾
ᱦᱮᱸ᱾
ᱜᱟᱹᱭ ᱫᱚᱜ ᱴᱟᱢᱟᱠ ᱛᱩᱢᱫᱟᱜ ᱱᱚᱣᱟ ᱠᱚ ᱡᱷᱚᱛ ᱛᱚᱣᱟᱜ ᱥᱟᱵ ᱨᱩ ᱥᱟᱯᱟᱵ ᱛᱟᱦᱮᱱ ᱛᱟᱠᱚᱣᱟ ᱟᱨ,
ᱩᱱᱠᱩ ᱦᱚᱸ ᱚᱲᱟᱜ ᱚᱲᱟᱜ ᱥᱮᱱ ᱠᱟᱛᱮᱜ ᱜᱮ ᱚᱝᱠᱟ ᱜᱮ ᱜᱟᱹᱭ ᱠᱚ ᱡᱟᱜᱟᱣ ᱠᱚᱣᱟ ᱥᱮᱨᱮᱧ ᱟᱠᱚ᱾ ᱤᱱᱠᱟᱹ ᱤᱱᱠᱟᱹ ᱛᱮᱜᱮ ᱟᱫᱚ ᱢᱤᱜ ᱧᱤᱫᱟᱹ ᱠᱚ ᱡᱟᱜᱟᱣ ᱯᱩᱨᱟᱹᱣ ᱛᱟᱨ ᱫᱚᱥᱟᱨ ᱦᱤᱞᱳᱜ ᱫᱚ ᱟᱫᱚ ᱰᱟᱝᱨᱤ ᱠᱚ ᱤᱫᱤ ᱢᱟᱴᱷ ᱨᱮ ᱤᱫᱤ ᱠᱟᱛᱮᱫ ᱟᱫᱚ ᱠᱚ ᱠᱷᱩᱱᱴᱟᱹᱣ ᱠᱚᱣᱟ ᱨᱟᱹᱥᱠᱟᱹ ᱭᱟᱠᱚ ᱾
ᱚ ᱟᱪᱪᱷᱟ ᱟᱪᱪᱷᱟ᱾
ᱱᱚᱣᱟ᱾
ᱚ ᱾
ᱵᱷᱟᱞᱮ ᱨᱟᱥᱤ ᱟᱹᱛᱩ ᱛᱚ ᱟᱫᱚ ᱢᱟᱱᱮ ᱟᱬᱜᱳ ᱨᱟᱠᱟᱵ ᱦᱤᱡᱩᱜ ᱥᱮᱱᱚᱜ ᱠᱷᱟᱹᱞᱤ ᱛᱤᱨᱭᱳ ᱵᱟᱱᱟᱢ ᱧᱚᱦᱚᱲ ᱧᱚᱦᱚᱲ ᱥᱮᱨ